ᱪᱮᱠᱟ ᱵᱮᱱ ᱠᱟᱹᱴᱤᱡᱭᱟ ᱦᱮᱸ ᱪᱤᱠᱠᱟ ᱵᱮᱱ ᱠᱟᱹᱴᱤᱡᱭᱟ
ᱟᱹᱞᱤᱧ ᱫᱚᱛᱚ ᱵᱟᱞᱤᱧ ᱠᱟᱴᱤᱡ ᱟᱠᱟᱫᱟ ᱪᱮᱠᱟ ᱛᱮᱪᱚ ᱠᱚᱴᱟᱭᱮᱱ ᱩᱱ ᱥᱚᱢᱚᱭ ᱜᱮ ᱟᱨ ᱦᱚᱸ ᱚᱠᱚᱭᱪᱚ ᱠᱚᱞ ᱮᱫ ᱛᱟᱦᱮᱱᱟ ᱡᱟᱱᱤᱡ ᱵᱟᱝ ᱟᱞᱤᱧ ᱴᱟᱣᱟᱨ ᱫᱚ ᱢᱮᱱᱟᱜ ᱜᱮᱭᱟ ᱩᱱ ᱥᱜ ᱠᱷᱚᱱ ᱪᱚ ᱟᱨ ᱠᱳᱞ ᱵᱚᱞᱚ ᱞᱮᱱᱟ ᱵᱟᱝ ᱫᱚ ᱠᱟᱴᱟᱣᱮᱱ ᱟᱵᱮᱱ ᱫᱚ ᱟᱹᱞᱤᱧ ᱫᱚ ᱩᱠᱩᱨ ᱵᱟᱹᱞᱤᱧ ᱠᱟᱴᱟᱣ ᱟᱠᱟᱫᱟ᱾
ᱟᱹᱞᱤᱧ ᱦᱚᱸᱞᱤᱧ ᱨᱚᱦᱚᱲᱮᱫ ᱠᱟᱱᱟ ᱟᱨᱧᱸ ᱢᱮᱱ ᱪᱮᱫ ᱟᱸᱡᱚᱢᱚᱜ ᱠᱟᱱᱟ ᱟᱫᱚ ᱚᱱᱟ ᱠᱷᱟᱹᱛᱤᱨ ᱞᱤᱧ ᱧᱮᱞ ᱠᱮᱫᱼᱟ ᱯᱷᱳᱱ ᱢᱟ ᱠᱟᱹᱴᱤᱭᱮᱱᱟ᱾
ᱦᱚ ᱵᱟ ᱵᱟ ᱟᱹᱞᱤᱧ ᱫᱚ ᱵᱟᱹᱞᱤᱧ ᱠᱟᱴᱟᱣ ᱟᱠᱟᱫᱟ
ᱦᱮᱸ
ᱟᱹᱞᱤᱧ ᱵᱟᱹᱞᱤᱧ ᱠᱟᱴᱟᱣ ᱟᱠᱟᱫᱟᱞᱤᱧ ᱞᱟᱹᱭᱤᱱ ᱨᱮᱜᱮᱞᱤᱧ ᱛᱟᱦᱮᱸ ᱠᱟᱱᱟ
ᱦᱮᱸ ᱟᱹᱞᱤᱧ ᱦᱚᱸ ᱟᱛᱮᱱᱮᱫ ᱠᱟᱱᱟᱞᱤᱧ ᱟᱛᱮᱱ ᱜᱮᱢᱟ ᱵᱟᱹᱞᱤᱧ ᱟᱸᱡᱚᱢᱮᱫ ᱠᱟᱱᱟ ᱨᱚ ᱜᱮ
ᱢᱮᱱᱫᱟᱞᱤᱧ ᱫᱚ ᱪᱤᱠᱟᱹᱭᱱᱟ ᱨᱚᱲᱜ ᱜᱮ ᱵᱟᱝ ᱟᱡᱚᱢᱚᱜ ᱠᱟᱱ ᱛᱟᱦᱮᱱᱟ
ᱦᱩᱸ ᱟᱭ ᱛᱮ ᱜᱮ
ᱦᱮᱸ ᱩᱸ
ᱢᱮᱱᱮᱫ ᱛᱟᱦᱮᱱᱟᱟᱞᱮᱧ ᱪᱮᱫ ᱠᱚᱯᱮ ᱩᱛᱩ ᱯᱮ ᱮᱫᱼᱟ
ᱚᱛᱩ ᱠᱚ ᱦᱮᱸ ᱛᱮᱦᱮᱧ ᱫᱚ ᱪᱮᱫ ᱫᱮᱞ ᱠᱚ ᱨᱟᱥᱮ ᱟᱠᱟᱫ ᱛᱟᱞᱮᱭᱟ ᱫᱟᱹᱞ ᱠᱩ ᱟᱹᱞᱩ ᱥᱟᱱᱟ ᱠᱚ ᱟᱨ ᱟᱲᱟᱜ ᱵᱷᱟᱹᱡᱤ
ᱟᱪᱪᱷᱟ ᱪᱤᱫ ᱟᱲᱟᱜ ᱠᱚ ᱧᱟᱢᱚᱜ ᱠᱟᱱᱟ ᱱᱮᱛᱟᱨ ᱫᱚ ᱟᱲᱟᱜ ᱵᱷᱟᱹᱡᱤ ᱯᱮ ᱡᱚᱢᱮᱜᱼᱟ
ᱱᱚᱛᱟᱨ ᱫᱚ ᱱᱚᱛᱮ ᱠᱷᱟᱱᱛᱟ ᱟᱲᱟᱜ ᱰᱟᱝᱨᱟ ᱠᱟᱴᱟ ᱟᱲᱟᱜ ᱱᱚᱛᱮ ᱢᱩᱱᱜᱟᱹ ᱟᱲᱟᱜ
ᱟᱪᱪᱷᱟ ᱟᱨᱟᱜᱦᱚᱸ ᱟᱹᱰᱤ ᱟᱹᱱᱟᱹᱲᱤ ᱟᱹᱱᱟᱹᱞᱤ ᱞᱤᱧ ᱟᱸᱡᱚᱢ ᱠᱮᱜᱼᱟ ᱵᱟᱝᱞᱤᱧ ᱧᱮᱞ ᱵᱟᱲᱟᱣ ᱠᱟᱜᱼᱟ ᱡᱟᱹᱱᱤᱡ ᱟᱹᱰᱤ ᱜᱟᱱ ᱟᱹᱱᱟᱹᱲᱤ ᱟᱹᱱᱟᱹᱲᱤᱞᱤᱧ ᱟᱸᱡᱚᱢ ᱠᱮᱜᱼᱟ ᱟᱨᱟᱜ ᱧᱩᱛᱩᱢ ᱦᱚᱸ ᱵᱟᱝᱞᱤᱧ ᱧᱮᱞ ᱵᱟᱲᱟᱣ ᱠᱟᱜᱼᱟ᱾
ᱮᱸ ᱠᱷᱟᱱᱛᱟ ᱟᱲᱟᱜ ᱠᱚ ᱵᱟᱢ ᱟᱡᱚᱢ ᱵᱟᱲᱟ ᱠᱟᱫᱟ ᱚᱱᱛᱮ ᱵᱟᱹᱱᱩᱜᱼᱟ ᱟᱥᱟᱢ ᱫᱤᱥᱚᱢ ᱥᱮᱫ ᱨᱮ
ᱠᱷᱟᱱᱛᱟᱷ ᱟᱲᱟᱜ ᱪᱤᱫ ᱞᱮᱠᱟᱱ ᱟ ᱟᱨᱵᱟᱝ ᱵᱟᱝ ᱠᱷᱟᱱᱛᱷᱟ ᱠᱚ ᱢᱮᱛᱟᱜᱼᱟ ᱟᱫᱚ ᱟᱫᱚ ᱵᱟᱹᱞᱤᱧ ᱩᱨᱩᱢ ᱠᱟᱜᱼᱟ ᱡᱟᱹᱱᱤᱡ ᱠᱷᱟᱹᱞᱤᱧ
ᱦᱩᱸ
ᱟᱞᱮ ᱥᱮᱫ ᱫᱚ ᱚᱱᱟ ᱠᱚ ᱵᱷᱟᱜᱤ ᱵᱷᱤᱴᱟᱢᱤᱱ ᱟᱲᱟᱜ ᱠᱟᱱ ᱜᱮᱭᱟ᱾ ᱫᱟᱜᱽᱨᱟ ᱠᱟᱛᱟ ᱟᱲᱟᱜ ᱫᱚ ᱰᱟᱜᱨᱟ ᱠᱟᱴᱟ ᱟᱲᱟᱜ ᱫᱚ ᱡᱟᱦᱟᱸ ᱫᱩ ᱠᱚ ᱢᱮᱛᱟᱜ ᱠᱟᱱᱟ ᱠᱩᱭᱞᱟ ᱠᱷᱟᱲᱟ
ᱫᱚ ᱵᱟᱝ ᱟᱞᱮ ᱥᱮᱫ ᱫᱚ ᱵᱟᱹᱱᱩᱜᱼᱟ ᱜᱮᱭᱟ ᱡᱟ ᱡᱟᱹᱱᱤᱡ
ᱚᱸ
ᱦᱮᱸ
ᱟᱯᱮ ᱚᱱᱛᱮ ᱟᱥᱟᱢ ᱥᱮᱫ ᱠᱚᱫᱚ ᱵᱟᱝᱞᱟ ᱫᱚ ᱡᱟᱱᱤᱡ ᱵᱟᱝᱠᱚ ᱵᱩᱡᱷᱟ ᱥᱩᱫᱩ ᱦᱤᱱᱫᱤ ᱟᱨ ᱥᱟᱱᱛᱟᱞᱤ ᱵᱟᱝ
ᱵᱟᱝᱜᱮ ᱟᱥᱟᱢᱤᱡ ᱦᱚᱠᱚ ᱨᱚᱲᱟ ᱦᱤᱱᱫᱤ ᱦᱚᱠᱚ ᱨᱚᱲᱟ ᱟᱨ ᱠᱚ ᱵᱚᱲᱚ ᱠᱷᱟᱴᱤ ᱢᱮᱱᱟᱜ ᱠᱚᱣᱟ ᱥᱮ ᱛᱚ ᱵᱚᱨᱚ ᱛᱮᱦᱚᱸ ᱠᱚ ᱨᱚᱲ ᱜᱮᱭᱟ ᱵᱟᱝᱞᱟ ᱦᱚᱸᱠᱚ ᱨᱚᱲ ᱜᱮᱭᱟ ᱨᱚᱲ ᱫᱚ ᱵᱟᱝ ᱫᱚ ᱵᱟᱝ ᱟᱞᱮ ᱟᱥᱟᱢ ᱥᱮ ᱱᱟᱱᱦᱱᱟᱜ ᱜᱚᱸᱥᱟᱭ ᱜᱟᱥᱤᱨᱟᱢᱯᱩᱨ ᱚᱱᱟ ᱠᱚᱨᱮ ᱫᱚ ᱵᱟᱝᱞᱟᱭ ᱠᱚ ᱨᱚᱲᱼᱟ ᱟᱫᱚ ᱟᱞᱮ ᱱᱚᱛᱮ ᱫᱚ ᱵᱟᱝᱞᱟ ᱫᱚ ᱵᱟᱝᱠᱚ ᱨᱚᱲᱟ ᱟᱞᱮ ᱫᱚᱞᱮ ᱱᱚᱛᱮ ᱧᱚᱜ ᱜᱮᱭᱟ ᱟᱨᱦᱚᱸ
ᱦᱮᱸ ᱟᱯᱮ ᱚᱱᱛᱮ ᱟᱥᱟᱢ ᱨᱮᱱᱟᱜ ᱫᱚ ᱢᱤᱫ ᱞᱤᱧ ᱧᱮᱞ ᱞᱮᱫᱟ ᱪᱤᱫ ᱥᱤᱱᱮᱢᱟ ᱞᱤᱧ ᱧᱮᱞ ᱞᱮᱫᱟ ᱡᱟᱱᱟᱢ ᱢᱚᱟ ᱥᱮ ᱵᱟᱝ ᱡᱟᱱᱟᱢ ᱦᱟᱥᱟ ᱨᱮ ᱛᱚ ᱵᱟᱝ ᱚᱱᱟ ᱫᱚ ᱟᱥᱟᱢ ᱨᱮᱱᱟᱜ ᱢᱤᱫᱴᱮᱱ ᱥᱤᱱᱮᱢᱟ ᱛᱟᱦᱮᱸ ᱠᱟᱱᱟ
ᱟᱪᱪᱷᱟ
ᱦᱮᱸ ᱟᱨ ᱟᱯᱮ ᱚᱸᱰᱮ ᱪᱤᱫ ᱞᱮᱠᱟ ᱫᱚᱢᱮ ᱡᱷᱟᱢᱮᱞᱟ ᱦᱩᱭᱩᱜ ᱠᱟᱱ ᱛᱟᱦᱮᱸᱱ ᱪᱮᱫ ᱱᱤᱭᱟ. ᱚᱱᱟ ᱱᱟᱥᱮᱱᱟᱜ ᱞᱟᱹᱭ ᱞᱮᱵᱮᱱ ᱥᱮ ᱪᱤᱫ ᱡᱷᱟᱢᱮᱞᱟ ᱵᱟᱝ ᱦᱩᱭᱩᱜ ᱠᱟᱱ ᱛᱟᱦᱮᱱᱟ ᱟᱯᱮ ᱚᱸᱰᱮ ᱟᱥᱟᱢ ᱨᱮ
ᱦᱳᱭ ᱦᱳᱭ ᱡᱚᱠᱷᱚᱱ ᱤᱭᱟᱹ ᱡᱟᱱᱩᱣᱟᱨᱤ ᱚᱠᱛᱮ ᱥᱮ
ᱦᱮᱸ ᱚᱱᱟ ᱫᱚ ᱪᱤᱫ ᱱᱤᱭᱟᱹ ᱥᱩᱨᱩ ᱞᱮᱱᱟ
ᱚᱱᱮ ᱠᱚ ᱢᱮᱱᱟ ᱡᱟᱭᱜᱟ ᱡᱩᱢᱤ ᱠᱷᱟᱹᱛᱤᱨ ᱜᱮ ᱡᱟᱹᱱᱤᱡ ᱦᱩᱭᱩᱜᱼᱟ
ᱦᱚᱸ ᱱᱮᱛᱟᱨ ᱫᱚ ᱮᱠᱷᱚᱱ ᱫᱚ ᱱᱚᱨᱢᱮᱞ ᱠᱟᱱᱟ ᱮᱠᱷᱚᱱ ᱫᱚ
ᱤᱱᱟᱹ ᱨᱤᱢᱤᱠ ᱟᱠᱟᱱᱟ ᱱᱚᱛᱮ ᱫᱚ ᱡᱟᱦᱟᱸᱭ ᱠᱚ ᱠᱮᱢ ᱵᱟᱲᱟ ᱞᱮᱱᱟ ᱥᱮ ᱩᱱᱠᱩ ᱦᱚᱸ ᱚᱲᱟᱜ ᱛᱮᱠᱚ ᱨᱩᱣᱟᱹᱲ ᱮᱱᱟ ᱡᱟᱹᱥᱛᱤ ᱫᱤᱱ ᱢᱟ ᱠᱮᱢ ᱨᱮ ᱵᱟᱝᱠᱚ ᱛᱟᱦᱮᱸ ᱦᱚᱪᱚᱣᱟᱜ ᱠᱚ ᱠᱚᱣᱟ ᱥᱮ ᱢᱚᱬᱮ ᱫᱤᱱ ᱞᱤᱠᱟ ᱠᱚ ᱛᱟᱦᱮᱸ ᱞᱮᱱᱟ ᱟᱨ ᱡᱟᱦᱟᱸᱭ ᱠᱚ ᱥᱮ ᱡᱮᱨᱮᱲ ᱞᱮᱱᱟ ᱚᱲᱟᱜ ᱠᱚᱫᱚ ᱩᱱᱠᱩ ᱠᱚᱫᱚ ᱛᱟᱦᱮᱸ ᱠᱟᱱᱟ ᱠᱚ ᱵᱟᱨ ᱢᱟᱹᱦᱱᱟᱹ ᱜᱟᱱ ᱞᱮᱠᱟ ᱫᱚᱢᱮ ᱟᱫᱚ ᱤᱱᱟᱹᱜᱮ ᱥᱟᱦᱟᱣ ᱠᱟᱛᱮᱢ ᱛᱟᱦᱮᱸ ᱫᱟᱲᱮᱭᱟᱜ ᱠᱷᱟᱱ ᱫᱚᱢ ᱛᱟᱦᱮᱱᱚᱜᱼᱟ ᱟᱨ ᱵᱟᱝ ᱛᱟᱦᱮᱸ ᱫᱟᱲᱮᱭᱟᱜ ᱠᱷᱟᱱ ᱫᱚ ᱪᱮᱫ ᱮᱢ ᱢᱮᱱᱟ
ᱛᱚᱠᱷᱚᱱ ᱤᱭᱟᱹ ᱠᱚᱨᱮᱞᱤᱧ ᱧᱮᱞᱮᱫ ᱠᱚ ᱛᱟᱦᱮᱱᱟ ᱚᱱᱟ ᱦᱚᱲ ᱵᱟᱭᱨᱮ ᱠᱚ ᱪᱟᱞᱟᱜ ᱠᱟᱱ ᱛᱟᱦᱮᱸᱱᱟ ᱟᱫᱚ ᱚᱱᱟ ᱫᱚ ᱪᱤᱫ ᱟᱫᱚ ᱟᱵᱚ ᱥᱟᱱᱛᱟᱲᱟᱜ ᱡᱟᱭᱜᱟ ᱠᱚ ᱤᱭᱟᱹ ᱫᱚᱠᱷᱚᱞᱮᱫ ᱛᱟᱦᱮᱱᱟ ᱥᱮ ᱪᱮᱠᱟᱹᱭᱮᱛ
ᱦᱳᱭ ᱦᱳᱭ ᱥᱟᱱᱛᱟᱲᱟᱜ ᱡᱟᱭᱜᱟ ᱠᱷᱟᱹᱛᱤᱨ ᱜᱮ ᱫᱚᱠᱷᱚᱞᱮᱫ ᱛᱟᱦᱮᱱᱚᱜᱼᱟ ᱠᱚ
ᱪᱮᱫ ᱩᱴᱟᱭᱱᱟ
ᱚᱱᱠᱟ ᱫᱚ ᱫᱚᱠᱷᱚᱞ ᱠᱷᱱᱟᱜ ᱨᱮᱱᱟᱜ ᱚᱱᱟ ᱫᱚ ᱢᱟᱱᱮ ᱜᱚᱱᱰᱚ ᱚᱱᱟ ᱤᱭᱟᱹ ᱫᱚ ᱱᱚᱝᱠᱟ ᱛᱮᱦᱚᱸ ᱢᱮᱱᱟᱜᱼᱟ ᱛᱚᱠᱷᱚᱱ ᱡᱚᱠᱷᱚᱱ ᱩᱱ ᱚᱠᱛᱚ ᱢᱟ ᱰᱟᱝᱨᱟ ᱠᱩᱢᱵᱽᱲᱩ ᱢᱟ ᱟᱹᱰᱤ ᱛᱮᱫ ᱠᱚ ᱡᱟᱹᱥᱛᱤ ᱪᱟᱵᱟᱜ ᱠᱟᱱ ᱛᱟᱦᱮᱸᱟᱦᱮᱱᱟ ᱥᱮ ᱟᱫᱚ ᱰᱟᱝᱨᱟ ᱠᱩᱢᱵᱽᱲᱩ ᱠᱷᱟᱹᱛᱤᱨ ᱜᱮ ᱰᱟᱝᱨᱟ ᱢᱤᱫ ᱚᱲᱟᱜ ᱜᱷᱟᱨᱚᱸᱧᱡᱽ ᱨᱮ ᱢᱟᱱᱮ ᱯᱩᱱᱭᱟ ᱰᱟᱝᱨᱟ ᱠᱚ ᱛᱟᱦᱮᱸ ᱠᱟᱱᱟᱟᱱᱟ ᱩᱱᱠᱩ ᱵᱟᱹᱱᱩᱜ ᱠᱚᱣᱟ ᱛᱚᱵᱮ ᱩᱱᱱ ᱦᱤᱞᱳᱜ ᱢᱟ ᱤᱭᱟᱹ ᱛᱟᱦᱮᱸ ᱥᱟᱠᱨᱟᱛ ᱛᱟᱦᱮᱸ ᱞᱮᱱᱟ
ᱚ
ᱥᱟᱠᱨᱟᱛ ᱛᱟᱦᱮᱸ ᱞᱮᱱᱟ ᱵᱮᱡᱷᱟ ᱛᱩᱧ ᱠᱷᱚᱱ ᱠᱚ ᱨᱩᱣᱟᱹᱲᱚᱜ ᱠᱟᱱ ᱛᱟᱦᱮᱱᱚᱜᱼᱟ ᱛᱟᱦᱮᱸ ᱠᱟᱱᱟ ᱟᱫᱚ ᱩᱱᱠᱩ ᱰᱟᱝᱨᱟ ᱦᱚᱸ ᱢᱤᱫ ᱜᱷᱟᱷᱟᱨᱚᱡᱽ ᱠᱷᱚᱱ ᱠᱚ ᱟᱫ ᱮᱱᱟ ᱟᱫᱚ ᱰᱟᱝᱨᱟ ᱠᱚ ᱟᱫ ᱮᱱᱟ ᱛᱚᱵᱮ ᱠᱩᱢᱵᱽᱲᱩᱮᱱᱟ ᱠᱚ ᱚᱱᱟ ᱴᱷᱤᱠ ᱠᱟᱛᱷᱟ ᱛᱚᱵᱮ ᱠᱩ ᱠᱟᱣᱢᱟᱣ ᱠᱮᱫᱟ ᱰᱟᱦᱟᱨ ᱛᱮ ᱦᱚᱲ ᱵᱟᱝ ᱫᱟᱹᱲ ᱩᱰᱩᱠᱚᱜᱼᱟ ᱛᱚ ᱢᱤᱫᱴᱮᱡ ᱵᱚᱞᱚᱛ ᱠᱚ ᱛᱟᱦᱮᱸ ᱠᱟᱱᱟ ᱩᱱᱠᱩ ᱫᱚ ᱦᱚᱲ ᱫᱚ ᱯᱩᱱ ᱦᱚᱲ ᱠᱚ ᱛᱟᱦᱮᱸ ᱞᱮᱱᱟ ᱛᱚ ᱜᱟᱹᱰᱤ ᱨᱮᱱᱟᱜ ᱡᱚᱠᱷᱚᱱ ᱞᱟᱭᱤᱴ ᱧᱤᱫᱟᱹᱜ ᱠᱟᱱᱟ ᱥᱮ ᱞᱟᱭᱤᱴ ᱫᱚ ᱡᱩᱞ ᱨᱮᱱᱟᱜ ᱡᱟᱹᱨᱩᱲ ᱢᱮᱱᱟᱜᱼᱟ ᱟᱫᱚ ᱩᱱᱠᱩ ᱫᱚ ᱢᱟᱱᱮ ᱞᱟᱭᱤᱴ ᱵᱤᱱ ᱡᱩᱞ ᱵᱟ ᱠᱚ ᱟᱹᱜᱩᱭᱮᱫ ᱛᱟᱦᱮᱱᱟ ᱚᱱᱟ ᱜᱟᱹᱰᱤ ᱫᱚ ᱟᱫᱚ ᱡᱚᱠᱷᱚᱱ ᱚᱱᱟ ᱜᱟᱹᱰᱤ ᱨᱤᱱᱤᱡ ᱦᱚᱸ ᱵᱟᱝ ᱟᱸᱡᱚᱢᱚᱜ ᱠᱟᱱᱟ ᱛᱚᱵᱮ ᱚᱱᱮ ᱚᱱᱠᱟ ᱠᱷᱟᱹᱛᱤᱨ ᱛᱮᱦ ᱠᱩ ᱧᱮᱞ ᱠᱼᱟ ᱜᱟᱹᱰᱤ ᱦᱤᱡᱩᱜ ᱠᱟᱱᱟ ᱟᱫᱚ ᱚᱱᱟ ᱜᱟᱹᱰᱤ ᱢᱟᱱ ᱛᱜᱩ ᱞᱟᱹᱜᱤᱫ ᱜᱮ ᱦᱚᱲ ᱫᱚ ᱠᱚ ᱞᱟᱦᱟ ᱞᱮᱱᱟ ᱚᱱᱟ ᱚᱠᱛᱚ ᱨᱮᱜᱮ ᱟᱵᱚ ᱡᱟᱦᱟᱸᱭ ᱥᱟᱱᱛᱟᱲ ᱠᱚ ᱛᱟᱦᱮᱸ ᱠᱟᱱᱟ ᱥᱮ ᱵᱟᱨᱦ ᱦᱚᱸ ᱩᱱᱠᱤᱱ ᱠᱤᱱ ᱴᱷᱚᱠᱠᱚᱨ ᱤᱫᱤᱭᱮᱱᱟ
ᱦᱮᱸ
ᱮᱸᱰᱮ ᱠᱷᱚᱱᱜᱤ ᱜᱚᱱᱰᱳᱜᱳᱞ ᱫᱚ ᱥᱟᱹᱨᱫᱤᱭ ᱠᱟᱱᱟ ᱫᱚᱥᱟᱨ ᱦᱤᱞᱳ ᱩᱱᱠᱩ ᱵᱚᱨᱚ ᱪᱟᱹᱛᱮ ᱡᱟᱦᱟᱸᱭ ᱦᱮᱡᱭᱱᱟ ᱥᱮ ᱩᱱᱠᱩ ᱠᱚ ᱫᱷᱚᱨᱱᱟ ᱠᱮᱫᱮᱜᱼᱟ ᱫᱷᱚᱨᱱᱟ ᱫᱷᱚᱨᱱᱟ ᱛᱮᱜᱮ ᱢᱟᱱᱮ ᱟᱵᱚ ᱥᱟᱱᱛᱟᱲ ᱜᱷᱟᱨᱚᱸᱧᱡᱽ ᱥᱮ ᱟᱛᱳ ᱥᱮᱫ ᱠᱚ ᱵᱚᱞᱚᱭᱮᱱᱟᱱᱛᱮ ᱚᱱᱠᱟ ᱛᱮᱜᱮ ᱚᱲᱟᱜ ᱠᱚ ᱨᱟᱯᱟᱜ ᱠᱚᱫᱚ ᱦᱩᱭ ᱮᱱᱟ
ᱦᱮᱸ
ᱦᱮᱸ
ᱚᱸᱰᱮ ᱠᱷᱚᱱᱜᱮ ᱵᱟᱹᱲᱛᱤ ᱪᱟᱞᱟᱣᱮᱱᱟ ᱟᱵᱚ ᱥᱟᱱᱛᱟᱲᱦᱚᱛᱚ ᱟᱥᱟᱢ ᱨᱮ ᱵᱷᱟᱹᱜᱤ ᱜᱮ ᱢᱮᱱᱟᱜ ᱠᱚᱣᱟ ᱥᱮ᱾ ᱟᱵᱚ ᱥᱟᱱᱛᱟᱲ ᱥᱚᱝᱠᱷᱟᱻ ᱵᱷᱟᱹᱜᱤ ᱜᱮ ᱢᱮᱱᱟᱜ ᱠᱚᱣᱟ ᱛᱚ ᱟᱥᱟᱢ ᱨᱮ᱾ ᱦᱸᱚ ᱵᱷᱟᱹᱜᱮ ᱜᱮ ᱢᱮᱱᱟᱜ ᱠᱚᱣᱟ᱾
ᱦᱤ ᱟᱹᱰᱤ ᱠᱚᱢᱟᱣ ᱫᱚ ᱵᱟᱝ ᱦᱮᱱᱟᱜ-ᱟ᱾
ᱦᱩᱸ ᱚᱸᱰᱮ ᱫᱚ ᱚᱠᱚᱭᱴᱟᱜ ᱥᱚᱨᱠᱟᱨ ᱢᱮᱱᱟᱭᱟ ᱵᱤᱡᱮ ᱯᱤ᱾ ᱵᱤᱡᱮᱯᱤ ᱠᱟᱱᱟᱭ ᱦᱩᱸ᱾ ᱟᱪᱪᱷᱟ ᱟᱪᱪᱷᱟ
ᱵᱤᱡᱮ ᱯᱤ ᱥᱚᱨᱠᱟᱨ ᱜᱮ᱾
ᱦᱩᱸ ᱾ ᱵᱷᱤᱰᱤᱭᱳ ᱠᱚᱨᱮ ᱧᱮᱞ ᱦᱩᱭᱩᱜ ᱠᱟᱱ ᱛᱟᱦᱮᱱᱟ ᱟᱹᱰᱤ ᱮᱠᱴᱩ ᱤᱭᱟᱹ ᱜᱮ ᱵᱩᱡᱷᱟᱹᱜ ᱠᱟᱱ ᱛᱟᱦᱮᱱᱟ᱾
ᱦᱮᱸ᱾
ᱚᱱᱟᱜᱮ ᱵᱤᱥᱤ ᱠᱷᱚᱵᱚᱨ ᱛᱤᱱᱟᱹᱜ ᱦᱮᱸ᱾
ᱦᱮᱸ᱾
ᱟᱨ ᱦᱩᱞ ᱢᱟᱦᱟ ᱠᱚᱫᱚᱯᱮ ᱢᱟᱱᱟᱣ ᱛᱟᱦᱮᱱ ᱜᱮᱭᱟ ᱛᱚ᱾
ᱦᱩᱞ ᱢᱟᱦᱟ ᱦᱚᱭ ᱢᱟᱱᱟᱣ᱾
ᱚ᱾
ᱟᱞᱮ ᱟᱢᱱᱮ ᱥᱟᱢᱱᱮ ᱨᱮᱜᱮ ᱦᱩᱭᱩᱜ ᱠᱟᱱᱟ ᱦᱩᱞ ᱢᱟᱦᱟ ᱫᱚ᱾
ᱟᱪᱪᱷᱟ ᱟᱪᱪᱷᱟ ᱟᱯᱮ ᱥᱟᱢᱱᱮ ᱨᱮᱜᱮ ᱵᱟᱝ᱾
ᱟᱫᱷᱟ ᱜᱷᱚᱱᱴᱟ ᱪᱟᱞᱟᱜ ᱡᱟᱹᱨᱩᱲᱟ ᱥᱟᱭᱠᱮᱞ ᱜᱟᱹᱰᱤ ᱠᱚᱛᱮ ᱪᱟᱞᱟᱣ ᱞᱮᱱᱠᱷᱟᱱ᱾
ᱦᱩᱸ᱾
ᱥᱟᱹᱨᱤ ᱜᱮ ᱢᱟᱱᱟᱣ ᱜᱮ ᱦᱩᱞ ᱢᱟᱦᱟ ᱫᱚ᱾
ᱦᱩᱸ ᱦᱩᱸ ᱟᱞᱮ ᱥᱮᱫ ᱦᱚᱸᱞᱮ ᱢᱟᱱᱟᱣ ᱛᱟᱦᱮᱱ ᱜᱮᱭᱟ᱾
ᱟᱪᱪᱷᱟ ᱦᱮᱸ
ᱚᱱᱟ ᱫᱚ ᱟᱵᱚ ᱥᱟᱱᱛᱟᱲ ᱫᱚ ᱜᱚᱴᱟ ᱜᱮ ᱢᱟᱱᱟᱣ ᱫᱚᱠᱚ ᱢᱟᱱᱟᱣ ᱛᱟᱦᱮᱱ ᱜᱮᱭᱟ
ᱦᱳᱭ ᱢᱟᱱᱟ ᱜᱮ ᱟᱫᱚ ᱟᱞᱮ ᱱᱚᱰᱮ ᱫᱚ ᱟᱞᱮ ᱰᱤᱥᱴᱤᱠ ᱨᱮᱫᱚ ᱡᱟᱦᱟᱸ ᱯᱮ ᱡᱟᱜᱟ ᱨᱮ ᱦᱩᱭᱩᱜ ᱠᱟᱱᱟ ᱥᱮ ᱯᱮ ᱡᱟᱜᱟ ᱨᱮ ᱠᱷᱟᱹᱛᱤᱨ ᱢᱤᱫ ᱡᱟᱭᱜᱟ ᱨᱮᱫᱚ ᱱᱮᱥ ᱟᱨᱦᱚᱸ ᱱᱟᱣᱟᱛᱮ ᱢᱩᱨᱛᱤ ᱠᱚ ᱟᱹᱜᱩ ᱦᱩᱭ ᱠᱟᱱᱟ
ᱟᱪᱪᱷᱟ
ᱦᱮᱸ ᱟᱞᱮ ᱥᱩᱨ ᱧᱚᱜ ᱜᱮᱭᱟ ᱚᱱᱟ ᱫᱚ ᱟᱨᱦᱚᱸ ᱢᱩᱨᱛᱤ ᱠᱚ ᱟᱹᱜᱩ ᱦᱩᱭ ᱠᱟᱱᱟ ᱱᱟᱜ ᱱᱮᱥ ᱫᱚ
ᱡᱟᱠ ᱡᱚᱡᱚᱠ ᱧᱚᱜ ᱦᱩᱭᱩᱜ ᱟᱱ
ᱚ ᱟᱨ ᱟᱯᱮ ᱫᱚ ᱛᱟᱦᱞᱮ ᱚᱱᱛᱮ ᱪᱮᱫ ᱦᱩᱲᱩ ᱠᱚᱯᱮ ᱪᱟᱥ ᱛᱟᱦᱮᱱᱼᱟ
ᱦᱩᱲᱩ ᱠᱚᱫᱚ ᱪᱮᱫ ᱠᱚ ᱱᱮᱛᱟᱨ ᱫᱤᱱ ᱨᱮᱱᱟᱜ ᱜᱮ ᱪᱟᱥᱵᱟᱥ ᱫᱚ ᱱᱮᱛᱟᱨ ᱫᱤᱱ ᱡᱟᱦᱟᱸ ᱦᱩᱲᱩ ᱠᱚᱠᱚ ᱪᱟᱥ ᱦᱩᱲᱩ ᱨᱮᱱᱟᱜ ᱧᱩᱛᱩᱢ ᱱᱮᱛᱟᱨ ᱚᱱᱮ ᱠᱚ ᱢᱮᱱᱟ ᱚᱯᱷᱤᱥ ᱨᱮ ᱡᱟᱦᱟᱸ ᱱᱟᱶᱟ ᱱᱟᱶᱟ ᱦᱩᱲᱩ ᱩᱰᱩᱠ ᱠᱟᱱ ᱥᱮ ᱚᱱᱟᱜᱮ ᱡᱟᱹᱥᱛᱤ ᱧᱚᱜ ᱦᱩᱭᱩᱜᱼᱟ ᱛᱚ
ᱤᱭᱟᱹ ᱚᱱᱟ ᱥᱚᱨᱱᱟ ᱡᱛᱤᱭᱚ ᱵᱟᱝ ᱢᱮᱱ ᱫᱟᱞᱤᱧ ᱥᱚᱨᱱᱚ ᱡᱟᱛᱤᱭᱚ ᱛᱚ ᱥᱚᱨᱱᱚ ᱞᱚᱞᱟᱴ ᱡᱟᱛᱤᱭᱚ
ᱦᱮᱸ ᱦᱮᱸ
ᱚ
ᱟᱨ ᱛᱟᱦᱞᱮ ᱟᱯᱮ ᱚᱱᱛᱮ ᱟᱞᱮ ᱚᱱᱮ ᱥᱚᱨᱱᱚ ᱞᱚᱞᱟᱴ ᱠᱚᱞᱮ ᱨᱚᱦᱚᱭ ᱛᱟᱦᱮᱱᱟ
ᱟᱪᱪᱷᱟ
ᱚᱱᱟ ᱡᱟᱛᱤᱭᱚ ᱜᱮ
ᱟᱞᱮ ᱱᱚᱛᱮ ᱫᱚ ᱡᱟᱹᱥᱛᱤ ᱵᱮᱱ ᱟᱸᱡᱚᱢ ᱠᱟᱫ ᱜᱮᱭᱟ ᱥᱮ
ᱦᱮᱸ
ᱨᱚᱧᱡᱤᱛ ᱠᱚᱵᱮᱱ ᱟᱸᱡᱚᱢ ᱠᱟᱜ ᱜᱮᱭᱟ ᱥᱮ
ᱨᱚᱧᱡᱤᱛ ᱨᱚᱧᱡᱤᱛ ᱦᱮᱸ ᱨᱚᱧᱡᱤᱛ ᱫᱚᱞᱤᱧ ᱟᱸᱡᱚᱢ ᱠᱟᱫᱟ
ᱦᱳᱭ ᱚᱱᱟᱜᱮ ᱡᱟᱹᱥᱛᱤ ᱫᱚᱠᱚ ᱪᱟᱥᱟ ᱟᱞᱮ ᱱᱚᱛᱮ ᱫᱚ
ᱦᱮᱸ
ᱡᱟᱹᱥᱛᱤ ᱢᱟᱱᱮ ᱪᱚᱯᱚᱫ ᱜᱮᱭᱟ ᱥᱮ ᱡᱟᱭᱜᱟ ᱠᱚ ᱟᱫᱚ ᱚᱱᱟ ᱠᱚ ᱮᱴᱟᱜ ᱦᱩᱲᱩ ᱨᱚᱦᱚᱭ ᱞᱮᱠᱷᱟᱱ ᱢᱟ ᱡᱟᱹᱥᱛᱤ ᱵᱟᱹᱲᱤᱡ ᱢᱟᱱᱮ ᱩᱞᱴᱟᱹᱜᱼᱟ ᱩᱩᱞᱴᱟᱹ ᱞᱮᱱᱠᱷᱟᱱ ᱫᱚ ᱫᱟᱨᱮ ᱛᱤᱱᱟᱹᱜ ᱮᱢ ᱧᱟᱢᱟ ᱵᱟᱝ ᱧᱟᱢᱚᱜᱼᱟ ᱛᱚ ᱟᱫᱚ ᱚᱱᱟ ᱠᱷᱟᱹᱛᱤᱨ ᱛᱮ ᱚᱱᱟ ᱫᱚ ᱫᱟᱨᱮ ᱛᱷᱚᱲᱟ ᱥᱚᱠᱛᱚ ᱧᱚᱜ ᱜᱮᱭᱟ ᱥᱮ ᱟᱫᱚ ᱚᱱᱟᱛᱮ ᱚᱱᱟ ᱜᱮ ᱡᱟᱥᱛᱤ
ᱟᱨ ᱚᱱᱛᱮ ᱚᱱᱛᱮ ᱫᱚ ᱦᱩᱲᱩ ᱠᱚᱫᱚ ᱫᱟᱢ ᱫᱚ ᱪᱮᱫᱠᱟ ᱪᱮ
ᱫᱟᱢ ᱪᱮᱫ ᱞᱮᱠᱟ ᱵᱮᱱ ᱢᱮᱱᱠᱮᱜᱼᱟ
ᱠᱩᱭᱱᱛᱮᱞ ᱨᱮ ᱪᱮᱫ ᱞᱮᱠᱟ ᱫᱟᱢ ᱠᱚ ᱮᱢᱚᱜ ᱛᱟᱦᱮᱱᱼᱟ
ᱫᱟᱢ ᱫᱚ ᱟᱹᱰᱤ ᱡᱟᱹᱥᱛᱤ ᱫᱚ ᱵᱟᱝ ᱦᱟᱡᱟᱨ ᱴᱟᱠᱟ ᱠᱷᱚᱱ ᱱᱛᱮᱜᱮ
ᱦᱟᱡᱟᱨ ᱴᱟᱠᱟ ᱠᱷᱚᱱ ᱱᱚᱛᱮ ᱠᱩᱱᱴᱮᱞ ᱨᱮ
ᱠᱩᱱᱴᱮᱞ ᱛᱮᱫᱚ ᱵᱟᱝ ᱢᱚᱱ ᱨᱮ
ᱢᱚᱱ ᱨᱮ ᱢᱚᱱ ᱢᱟᱱᱮ ᱦᱩᱭᱩᱜ ᱠᱟᱱᱟ ᱪᱚᱞᱞᱤᱥ ᱥᱚ ᱨᱮ ᱮᱠ ᱢᱚᱱ ᱵᱟᱝ
ᱦᱮᱸ
ᱦᱮᱸ ᱟᱪᱪᱷᱟ ᱟᱞᱮ ᱥᱮᱫ ᱫᱚ ᱱᱚᱛᱮ ᱳᱡᱚᱱ ᱛᱮᱜ ᱜᱮ ᱠᱚ ᱤᱭᱟᱹ ᱛᱟᱦᱮᱱᱼᱟ ᱛᱟᱦᱞᱮ ᱟᱯᱮ ᱢᱟ ᱪᱮᱫ ᱥᱟᱹᱨ ᱛᱮᱠᱚ ᱢᱟᱯ ᱛᱟᱦᱮᱱᱼᱟ ᱥᱮ?
ᱪᱮᱫ ᱞᱮᱠᱟ?
ᱥᱮᱨ ᱛᱮ ᱠᱚ ᱢᱟᱯ ᱛᱟᱦᱮᱱᱟ ᱥᱮᱨ ᱢᱟᱯᱮ ᱟᱠᱷᱨᱤᱧ ᱛᱟᱦᱮᱱᱼᱟ
ᱵᱟᱹᱧ ᱵᱩᱡᱷᱟᱹᱣᱭᱟ ᱦᱟᱸᱜ
ᱯᱷᱮᱨ ᱢᱟᱯᱷᱟ ᱢᱟᱱᱮ ᱚᱱᱮ ᱪᱟᱣᱞᱮ ᱠᱚ ᱢᱟᱯ ᱫᱚ ᱚᱱᱮ ᱯᱟᱹᱭ ᱯᱟᱹᱭᱞᱟᱹ ᱛᱮ ᱯᱟᱹᱭ ᱛᱮ ᱥᱮᱨ ᱛᱮ ᱚᱱᱟᱛᱮ ᱮᱯᱛᱮᱫ ᱯᱮ ᱮᱢᱟ ᱠᱚ ᱛᱟᱦᱮᱸᱱᱟ᱾
ᱦᱮᱸ
ᱚ ᱪᱮᱫ ᱚᱱᱚᱱ ᱛᱮ ᱫᱚ ᱵᱟᱝ
ᱚᱡᱚᱱ ᱛᱮᱫᱚ ᱵᱟᱝ᱾
ᱦᱩᱸ ᱟᱞ ᱥᱮᱛ ᱚᱡᱚᱱ ᱛᱮ᱾
ᱟᱪᱪᱷᱟ
ᱟᱞᱮ ᱥᱮᱫ ᱫᱚ ᱳᱡᱚᱱ ᱛᱮ ᱵᱟᱭᱤᱥᱥᱚ ᱛᱮᱭᱤᱥ ᱥᱚ ᱴᱟᱠᱟ ᱠᱩᱭᱤᱱᱴᱮᱞ᱾ ᱮᱠᱥᱚ ᱠᱮᱡᱤ ᱨᱮ ᱵᱟᱭᱤᱥᱚ ᱛᱮᱭᱤᱥ ᱥᱚ ᱴᱟᱠᱟᱢ ᱧᱟᱢᱟ ᱟᱞᱮ ᱥᱮᱫ ᱫᱚ᱾
ᱦᱩᱲᱩ ᱥᱮ ᱪᱟᱣᱞᱮ?
ᱦᱩᱲᱩ ᱛᱮ
ᱚ ᱛᱟᱦᱚᱞᱮ ᱠᱷᱟᱱ ᱦᱤᱥᱟᱹᱵ ᱞᱮᱠᱷᱟᱱ ᱢᱟ ᱟᱞᱮ ᱥᱮᱫ ᱜᱮ ᱡᱟᱹᱥᱛᱤ ᱢᱟ ᱫᱟᱢᱟ ᱥᱮ᱾
ᱟᱯᱮ ᱥᱮᱫ ᱜᱮ ᱫᱟᱢᱚᱜ ᱠᱟᱱᱟ?
ᱦᱳᱭ ᱚᱱᱠᱟ ᱠᱩᱭᱱᱴᱟᱞ ᱨᱮ ᱦᱤᱥᱟᱹᱵ ᱞᱮᱠᱷᱟᱱ ᱫᱚ ᱪᱚᱞᱞᱤᱥ ᱴᱟᱠᱟ ᱠᱟᱛᱮᱜᱮ ᱡᱚᱫᱤ ᱦᱟᱡᱟᱨ ᱴᱟᱠᱟ ᱦᱩᱭ ᱞᱮᱱᱠᱷᱟᱱ ᱫᱩᱭ ᱦᱟᱡᱟᱨ ᱯᱟᱪᱤᱥ
ᱟᱞᱮ ᱥᱮᱫ ᱜᱮ ᱡᱟᱹᱛᱤ ᱟᱞᱮ ᱥᱮᱫ ᱜᱮ ᱛᱮ ᱚᱱᱠᱟ ᱦᱤᱥᱟᱹᱵ ᱞᱮᱠᱷᱟᱱ ᱫᱚ ᱡᱟᱹᱥᱛᱤ ᱫᱟᱢᱟ᱾ ᱠᱩᱭᱱᱴᱮᱞ ᱠᱚ ᱦᱤᱥᱟᱹᱵ ᱞᱮᱠᱷᱟᱱ ᱟᱞᱮ ᱥᱮᱫ ᱜᱮ ᱡᱟᱹᱥᱛᱤ ᱫᱟᱢ ᱦᱩᱭᱩᱜᱼᱟ᱾
ᱦᱮᱸ
ᱟᱥᱟᱢ ᱫᱤᱥᱚᱢ ᱫᱚ ᱚᱠᱟ ᱥᱮᱫ ᱠᱟᱱᱟ? ᱥᱩᱫᱩ ᱧᱩᱛᱩᱢ ᱜᱮᱞᱤᱧ ᱟᱸᱡᱚᱢ ᱟᱠᱟᱫᱟ ᱧᱮᱞ ᱫᱚ ᱵᱟᱝ ᱦᱩᱭ ᱟᱠᱟᱱᱟ ᱟᱥᱟᱢ ᱫᱤᱥᱚᱢ᱾
ᱧᱮᱞ ᱫᱚ ᱵᱟᱝ ᱦᱩᱭ ᱟᱠᱟᱱᱟ ᱦᱮᱸ
ᱵᱟᱝ
ᱜᱮᱭᱟ ᱵᱮᱝᱜᱚᱞ ᱠᱷᱚᱱ ᱫᱚ ᱡᱟᱹᱱᱤᱪ ᱡᱟᱹᱛᱼᱼ ᱯᱚᱨᱚᱵᱽ ᱛᱮᱜᱮ ᱯᱟᱲᱟᱜᱼᱟ ᱥᱮ ᱪᱮᱫ? ᱥᱤᱨᱟᱢᱯᱩᱨ ᱟᱸᱡᱚᱢ ᱠᱟᱜ ᱜᱮᱭᱟ ᱥᱮ?
ᱥᱤᱨᱤ ᱨᱟᱢᱯᱩᱨ
ᱦᱮᱸ
ᱥᱤᱨᱤᱨᱟᱢᱯᱩᱨ ᱱᱚᱛᱮ ᱟᱠᱮ ᱟᱠᱮ ᱥᱮᱫ ᱠᱷᱚᱱ ᱫᱚ ᱴᱨᱮᱱ ᱠᱟᱫᱚ ᱥᱮᱱᱚᱜ ᱛᱟᱦᱮᱱᱟ ᱥᱮ ᱵᱟᱝ? ᱚᱱᱛᱮ ᱫᱚ
ᱪᱮᱫ ᱞᱮᱠᱟ?
ᱴᱮᱨᱮᱱ ᱠᱚ ᱵᱮᱝᱜᱚᱞ ᱠᱷᱚᱱ ᱥᱮᱱᱚᱜ ᱛᱟᱦᱮᱱᱟ ᱚᱱᱛᱮ
ᱦᱳᱭ ᱦᱤᱡᱩᱜᱼᱟ ᱴᱮᱨᱮᱱ᱾
ᱦᱤᱡᱩᱜ ᱛᱟᱦᱮᱱᱟ ᱟᱠᱟ ᱠᱷᱚᱡ ᱟᱠᱟ ᱤᱭᱟᱹ ᱠᱷᱟᱱ ᱥᱮᱱᱟᱜ ᱛᱟᱦᱮᱱᱟ?
ᱚᱠᱟ ᱫᱚ ᱜᱚᱸᱥᱟᱭ ᱜᱟᱸ ᱧᱟᱢᱚᱜᱼᱟ ᱠᱚᱠᱲᱟ ᱡᱟᱨ ᱧᱟᱢᱚᱜᱼᱟ᱾
ᱦᱮᱸ
ᱦᱮᱸ ᱢᱟᱱᱮ ᱚᱱᱟ ᱫᱚ ᱴᱮᱨᱮᱱ ᱮᱥᱴᱮᱥᱚᱱ ᱨᱮᱱᱟᱜ ᱧᱩᱛᱩᱢ ᱠᱟᱱᱟ ᱚᱱᱟ ᱠᱚᱨᱮ ᱫᱚ᱾
ᱦᱚᱸ
ᱧᱟᱢᱚᱜ ᱜᱮᱭᱟ ᱦᱤᱡᱩᱜ ᱜᱮᱭᱟ ᱴᱮᱨᱮᱱ᱾
ᱚᱸ ᱱᱚᱛᱮ ᱤᱭᱟᱹ ᱥᱮᱫ ᱫᱚ ᱵᱟᱝ ᱪᱟᱞᱟᱜ ᱛᱟᱦᱮᱱᱟ ᱢᱚᱴᱟᱢᱴᱤ ᱠᱳᱞᱠᱟᱛᱟ ᱦᱟᱣᱲᱟ ᱱᱚᱛᱮ ᱠᱷᱚᱡ ᱫᱚ ᱵᱟᱝ ᱥᱮᱱᱚᱜ ᱛᱟᱦᱮᱱᱟ ᱠᱷᱚᱲᱚᱜᱯᱩᱨ ᱱᱚᱛᱮ ᱠᱷᱚᱡ ᱫᱚ ᱵᱟᱝ ᱡᱟᱱᱤᱡ᱾ ᱥᱤᱨᱤ ᱨᱟᱢᱯᱩᱨ ᱠᱚ, ᱱᱚᱛ ᱞᱮ ᱥᱮᱱᱚᱜ ᱛᱟᱦᱮᱱᱟ ᱚᱸ ᱦᱮᱸ ᱟᱫᱚ ᱚᱱᱛᱮ ᱪᱟᱞᱟᱣ ᱵᱟᱲᱟ ᱵᱟᱝ ᱦᱩᱭ ᱠᱟᱱᱟ ᱥᱮ᱾
ᱦᱮᱸ ᱵᱟᱝ ᱦᱩᱭ ᱥᱮ ᱚᱠᱟ ᱨᱮᱦᱚᱸ ᱦᱩ
ᱟᱨ ᱟᱯᱮ ᱥᱮᱱᱟᱜ ᱵᱟᱯᱞᱟ ᱠᱚᱫᱚ ᱛᱤᱱ ᱨᱚᱠᱚᱢᱟᱜ ᱦᱩᱭᱩᱜ ᱛᱟᱦᱮᱸᱱ ᱛᱮ?
ᱱᱮᱛᱟᱨ ᱫᱤᱱ ᱫᱚ ᱵᱟᱯᱞᱟ ᱫᱚ ᱵᱟᱝ ᱵᱟᱝ ᱦᱩᱭᱩᱜᱼᱟ᱾ ᱱᱮᱛᱟᱨ ᱫᱤᱱ ᱫᱚ
ᱟᱥᱟ ᱟᱥᱟᱲ ᱵᱚᱸᱜᱟ ᱦᱩᱭᱩᱜ ᱛᱟᱦᱮᱱ ᱜᱮᱭᱟ ᱛᱚ
ᱟᱥᱟᱲ ᱵᱚᱸᱜᱟ ᱵᱟᱯᱞᱟ ᱠᱚᱫᱚ ᱟᱞᱮ ᱥᱮᱱ ᱫᱚ ᱵᱟᱝ ᱦᱩᱭᱩᱜ ᱜᱮᱭᱟ ᱡᱚᱠᱷᱚᱱ ᱮᱢ ᱠᱟᱹᱢᱤᱭᱟ ᱥᱮᱢ ᱵᱟᱯᱞᱟᱜ-ᱟ ᱵᱚᱞᱮ
ᱚᱸ ᱵᱟᱝ ᱟᱞᱮ ᱥᱮᱫ ᱫᱚ ᱦᱩᱭᱩᱜ ᱛᱟᱦᱮᱱ ᱜᱮᱭᱟ ᱟᱥᱟᱲ ᱵᱚᱸᱜᱟ ᱦᱚᱸ
ᱟᱥᱟᱲ ᱵᱚᱸᱜᱟ ᱦᱩᱭᱩᱜ ᱜᱮᱭᱟ
ᱦᱮᱸ
ᱦᱩᱭᱩᱜ ᱜᱮᱭᱟ ᱡᱟᱦᱟᱸᱭᱟᱜ ᱵᱟᱯᱞᱟ ᱡᱩᱫᱤ
ᱦᱮᱸ
ᱛᱩᱞᱟᱹ ᱡᱷᱟᱹ ᱛᱟᱦᱮ ᱞᱮᱱ ᱠᱷᱟᱱ ᱫᱚ ᱪᱮᱫᱟᱜ ᱵᱟᱝ ᱦᱩᱭᱩᱜᱼᱟ
ᱦᱮᱸ ᱟᱨ ᱟᱯᱮ ᱥᱮᱫ ᱛᱟᱦᱚᱞᱮ ᱵᱟᱯᱞᱟ ᱟᱯᱮ ᱥᱮᱫ ᱵᱟᱯᱞᱟ ᱦᱮᱸ ᱟᱪᱪᱷᱟ ᱟᱪᱪᱷᱟ ᱦᱮᱸ ᱟᱨ ᱟᱯᱮ ᱥᱮᱫ ᱛᱟᱦᱚᱞᱮ ᱵᱟᱯᱞᱟ ᱵᱟᱯᱞᱟ ᱛᱤᱱ ᱨᱚᱠᱚᱢᱟᱜ ᱦᱩᱭᱩᱜ ᱛᱟᱦᱮᱱᱟ ᱟᱯᱮ ᱥᱮᱫ
ᱪᱮᱫ ᱞᱮᱠᱟ
ᱵᱟᱯᱞᱟ ᱟᱯᱮ ᱥᱮᱫ ᱨᱮ ᱛᱤᱱ ᱨᱚᱠᱚᱢᱟᱜ ᱦᱩᱭᱩᱜ ᱛᱟᱦᱮᱱᱟ
ᱛᱤᱱᱟᱹᱜ ᱨᱚᱠᱚᱢᱟᱜ ᱵᱟᱯᱞᱟ ᱦᱩᱭᱩᱜ-ᱟ
ᱦᱮᱸ
ᱪᱮᱠᱚᱱ ᱠᱟᱞᱤ ᱵᱟᱯᱞᱟ ᱞᱤᱧ ᱟᱸᱡᱚᱢ